ᱜᱚᱝᱠᱮ ᱡᱚᱦᱟᱨ ᱜᱮ ᱡᱚᱦᱟᱨ ᱜᱮ
ᱦᱳᱭ ᱦᱳᱭ ᱡᱚᱦᱟᱨ ᱜᱮ ᱡᱚᱦᱟᱨ ᱜᱮ
ᱟᱪᱪᱷᱟ ᱢᱮᱱ ᱫᱟᱞᱤᱧ ᱟᱹᱞᱤᱧ ᱟᱜ ᱨᱚᱲ ᱠᱚ ᱵᱤᱱ ᱟᱡᱚᱢ ᱧᱟᱢᱮ ᱮᱭᱟ ᱥᱮ
ᱜᱚᱢᱠᱮ ᱟᱹᱵᱤᱱᱟᱜ ᱨᱚᱲ ᱠᱚᱢᱟ ᱟᱹᱰᱤ ᱮᱠᱫᱚᱢ ᱨᱮᱭᱟᱲ ᱜᱮ
ᱟᱪᱪᱷᱟ ᱟᱪᱪᱷᱟ ᱟᱪᱪᱷᱟ
ᱦᱳᱭ ᱦᱳᱭ ᱛᱟᱦᱚᱞᱮ ᱜᱚᱝᱠᱮ ᱱᱤᱭᱟᱹ ᱵᱮᱲᱟ ᱫᱚ ᱪᱮᱜ ᱠᱚᱵᱚᱱ ᱠᱟᱹᱢᱤ ᱵᱟᱲᱟᱭᱮᱜᱼᱟ
ᱛᱤᱦᱤᱧ ᱫᱚ ᱦᱟᱸᱜ ᱜᱚᱝᱠᱮ ᱪᱮᱜ ᱞᱤᱧ ᱞᱟᱹᱭᱟ ᱡᱮ ᱛᱮᱦᱤᱧ ᱫᱚ ᱦᱟᱸᱜ ᱪᱮᱜ ᱦᱚᱸ ᱵᱟᱹᱞᱤᱧ ᱠᱟᱹᱢᱤ ᱦᱟᱛᱟᱲᱮᱜ ᱟ ᱛᱮᱦᱮᱧ ᱫᱚ ᱦᱟᱸᱜ ᱪᱷᱩᱴᱤ ᱜᱮᱭᱟ ᱮᱱᱛᱮ ᱛᱷᱩᱠᱩᱢ ᱦᱟᱛᱟᱲ ᱠᱟᱜᱼᱟ ᱞᱤᱧ ᱦᱚᱲᱢᱚ ᱡᱤᱣᱤ ᱠᱚ ᱠᱟᱹᱴᱤᱡ ᱵᱮᱥ ᱠᱚ ᱵᱟᱹᱞᱤᱧ ᱟᱹᱭᱠᱟᱹᱣᱮᱜ ᱟ ᱟᱫᱚ ᱚᱱᱟ ᱛᱮᱜ ᱛᱮ ᱛᱷᱩᱠᱟᱹᱢ ᱦᱟᱛᱟᱲ ᱜᱮ ᱦᱟᱸᱜ
ᱟᱪᱪᱷᱟ ᱟᱪᱪᱷᱟ ᱛᱟᱦᱚᱞᱮ ᱪᱟᱥ ᱵᱟᱥ ᱠᱚᱫᱚ ᱵᱚᱱ ᱛᱤᱱᱟᱹᱜ ᱥᱟᱹᱜᱤᱧ ᱠᱮᱜᱼᱟ
ᱪᱟᱥᱵᱟᱥ ᱠᱚᱫᱚ ᱮᱱᱛᱮᱜ ᱞᱤᱧ ᱞᱟᱹᱭ ᱫᱟ ᱜᱚᱝᱠᱮ ᱟᱹᱞᱤᱧ ᱫᱚ ᱦᱟᱸᱜ ᱚᱲᱟᱜ ᱨᱮᱫᱚ ᱵᱟᱹᱞᱤᱧ ᱛᱟᱦᱮᱱᱟ ᱦᱟᱸᱜ᱾ ᱟᱹᱞᱤᱧ ᱫᱚ ᱮᱱᱛᱮ ᱚᱱᱟ ᱵᱟᱨᱦᱮ ᱨᱮᱜᱮ ᱠᱟᱹᱢᱤ ᱠᱷᱟᱹᱛᱤᱨ ᱢᱮᱱᱟᱜ ᱠᱟᱜ ᱞᱤᱧᱟ ᱮᱱᱛᱮ ᱢᱟᱱᱮ ᱠᱟᱹᱢᱤ ᱥᱟᱶᱛᱮ ᱯᱟᱲᱦᱟᱣ ᱦᱚᱸᱞᱤᱧ ᱚᱞ ᱯᱟᱲᱦᱟᱜ ᱠᱟᱱᱟ ᱮᱱᱛᱮᱜ
ᱟᱪᱪᱷᱟ ᱚᱞᱚᱜ ᱠᱟᱱᱟ ᱵᱤᱱ ᱵᱟᱝ
ᱦᱳᱭ ᱦᱳᱭ ᱚᱱᱟ ᱚᱞᱚᱜ ᱥᱟᱶᱛᱮ ᱚᱱᱟ ᱠᱟᱹᱢᱤ ᱮᱱᱛᱮᱜ
ᱟᱪᱪᱷᱟ ᱟᱪᱪᱷᱟ ᱟᱪᱪᱷᱟ ᱟᱪᱪᱷᱟ
ᱦᱳᱭ ᱚᱱᱟ ᱤᱭᱟᱹ ᱢᱮᱨᱤ ᱢᱮᱨᱤ ᱵᱤᱥᱠᱩᱴ ᱵᱮᱱ ᱟᱸᱡᱚᱢ ᱵᱟᱲᱟ ᱠᱟᱜᱼᱟ
ᱦᱳᱭ ᱦᱳᱭ ᱜᱚᱝᱠᱮ ᱡᱚᱢ ᱦᱚᱞᱤᱧ ᱡᱚᱢ ᱵᱟᱲᱟᱣ ᱟᱠᱟᱜ ᱟ
ᱦᱳᱭ ᱦᱳᱭ ᱚᱱᱟ ᱢᱮᱨᱤ ᱵᱤᱥᱠᱩᱴ ᱜᱮ ᱮᱱᱛᱮᱜ ᱯᱮᱠ ᱠᱟᱛᱮᱜ ᱩᱰᱩᱠᱚᱜ ᱟ ᱦᱟᱸᱜ ᱟᱫᱚ ᱚᱱᱟ ᱮᱱᱛᱮ ᱴᱩ ᱰᱟᱵᱟ ᱨᱮᱞᱤᱧ ᱯᱮᱠᱟ ᱟᱨ ᱜᱟᱹᱰᱤ ᱨᱮᱞᱮ ᱞᱳᱰᱟ
ᱟᱪᱪᱷᱟ ᱟᱪᱪᱷᱟ ᱟᱪᱷᱟ ᱟᱪᱷᱟ ᱚᱱᱟ ᱦᱚᱸ ᱱᱟᱯᱟᱭ ᱠᱟᱛᱷᱟ ᱜᱮ ᱜᱚᱝᱠᱮ
ᱦᱳᱭ ᱦᱳᱭ ᱦᱳᱭ ᱟᱫᱚ ᱚᱱᱟ ᱦᱚᱛᱮᱜ ᱛᱮᱜᱮ ᱱᱚᱣᱟ ᱵᱟᱨᱦᱮ ᱫᱤᱥᱚᱢ ᱨᱮᱫᱚ ᱦᱮᱱᱟᱜ ᱠᱟᱜ ᱞᱤᱧᱟᱹ ᱦᱟᱸᱜ
ᱟᱪᱪᱷᱟ ᱟᱪᱪᱷᱟ ᱚᱱᱟ ᱦᱚᱸ ᱜᱚᱝᱠᱮ ᱟᱯᱱᱟᱨ ᱞᱟᱹᱜᱤᱜ ᱜᱮᱥᱮ
ᱦᱳᱭ ᱦᱳᱭ ᱦᱳᱭ ᱛᱟᱦᱚᱞᱮ ᱜᱚᱝᱠᱮ ᱟᱵᱤᱱ ᱜᱮ ᱪᱟᱥ ᱠᱟᱹᱢᱤ ᱫᱚᱵᱮᱱ ᱛᱤᱱᱟᱹᱜ ᱥᱟᱹᱜᱤᱧ ᱠᱮᱜ ᱟ
ᱜᱚᱝᱠᱮ ᱪᱟᱥ ᱠᱟᱹᱢᱤ ᱠᱚᱢᱟ ᱯᱩᱨᱟᱹᱣ ᱦᱮᱡ ᱟᱠᱟᱱᱟ ᱟᱞᱮ ᱥᱮᱱ ᱢᱟ᱾
ᱟᱪᱪᱷᱟ ᱟᱪᱪᱷᱟ
ᱦᱳᱭ ᱦᱳᱭ ᱟᱫᱚ ᱢᱮᱱᱠᱷᱟᱱ ᱫᱚ ᱦᱚᱜᱚᱭ ᱦᱚᱲᱟᱜ ᱠᱚᱞᱮ ᱥᱮᱱᱚᱜ ᱠᱟᱱᱟ ᱠᱟᱹᱢᱤ ᱠᱚ
ᱟᱪᱪᱷᱟ ᱟᱪᱪᱷᱟ ᱟᱪᱪᱷᱟ ᱱᱟᱯᱟᱭ ᱠᱟᱛᱷᱟ ᱱᱟᱯᱟᱭ ᱠᱟᱛᱷᱟ ᱢᱟᱱᱮ ᱟᱵᱤᱱ ᱫᱚᱵᱤᱱ ᱯᱩᱨᱟᱹᱣ ᱠᱟᱜ ᱟ ᱦᱚᱲᱟᱜ ᱵᱮᱱ ᱠᱟᱹᱢᱤ ᱠᱟᱱᱟ ᱵᱟᱝ
ᱦᱳᱭ ᱦᱳᱭ ᱟᱯᱱᱟᱨ ᱠᱚᱢᱟ ᱢᱟ ᱯᱩᱨᱟᱹᱣ ᱦᱩᱭ ᱠᱟᱱᱟ
ᱟᱪᱪᱷᱟ ᱟᱪᱪᱷᱟ ᱟᱪᱪᱷᱟ ᱛᱟᱦᱞᱮ ᱜᱚᱝᱠᱮ ᱛᱤᱱᱟᱹᱜ ᱠᱟᱛᱮ ᱵᱮᱱ ᱧᱟᱢ ᱫᱟ ᱦᱟᱸᱜ ᱮᱱᱛᱮᱜ ᱫᱤᱱ ᱨᱮ ᱫᱚ ᱥᱮ ᱚᱱᱟ ᱤᱭᱟᱹ ᱴᱷᱤᱠᱟᱹ ᱵᱮᱱ ᱦᱟᱛᱟᱣᱮᱜᱼᱟ
ᱵᱟᱸᱝᱟ ᱜᱚᱝᱠᱮ ᱟᱞᱮ ᱢᱟ ᱴᱷᱤᱠᱟᱹ ᱚᱱᱠᱟ
ᱟᱪᱪᱷᱟ ᱟᱪᱪᱷᱟ ᱵᱤᱜᱷᱟᱹ ᱨᱮ ᱛᱤᱱᱟᱹᱜ ᱜᱟᱱ ᱯᱮ ᱦᱟᱛᱟᱣᱟ।
ᱜᱚᱝᱠᱮ ᱵᱤᱜᱷᱟᱹ ᱨᱮ ᱟᱴᱥᱚ ᱴᱟᱠᱟ।
ᱟᱪᱪᱷᱟ ᱟᱪᱪᱷᱟ ᱟᱨ ᱛᱤᱱᱟ. ᱜ ᱦᱚᱲ ᱛᱮᱦᱟᱸᱜ ᱯᱮ ᱨᱚᱦᱚᱭᱟ?
ᱟᱫᱚ ᱜᱚᱝᱠᱮ ᱚᱱᱟ ᱢᱟ ᱧᱮᱞ ᱵᱤᱱ ᱡᱟᱹᱥᱛᱤ ᱧᱚᱜ ᱦᱚᱲ ᱛᱮᱵᱤᱱ ᱨᱚᱦᱚᱭ ᱠᱷᱟᱱ ᱢᱟ ᱵᱟᱝ ᱯᱚᱲᱛᱟᱜ ᱟᱥᱮ
ᱦᱳᱭ ᱵᱚᱭᱦᱟ
ᱚᱱᱟ ᱠᱟᱛᱷᱟ ᱨᱮᱢᱟ ᱠᱟᱱᱟ ᱢᱚᱬᱮ ᱦᱚᱲ
ᱟᱪᱪᱷᱟ ᱟᱪᱪᱷᱟ
ᱟᱫᱚ ᱟᱵᱤᱱ ᱡᱩᱫᱤ ᱯᱩᱱ ᱦᱚᱲ ᱜᱟᱱ ᱛᱮᱦᱚᱸ ᱵᱤᱱ ᱜᱟᱱ ᱦᱚᱪᱚᱭᱟ
ᱦᱳᱭ ᱦᱳᱭ ᱟᱪᱪᱷᱟ ᱟᱪᱪᱷᱟ ᱟᱨ ᱛᱟᱦᱚᱞᱮ ᱜᱚᱝᱠᱮ ᱢᱤᱫ ᱫᱤᱱᱨᱮ ᱛᱤᱱᱟᱹᱜ ᱜᱟᱱ ᱵᱤᱜᱷᱟᱹ ᱯᱮ ᱮᱠᱫᱚᱢ ᱯᱮ ᱤᱭᱟᱹ ᱜᱚᱫ ᱠᱟᱜ ᱠᱟᱱᱟ ᱪᱩᱠᱟᱹᱣ ᱜᱚᱫ ᱠᱟᱜ ᱠᱟᱱᱟ
ᱜᱚᱝᱠᱮ ᱚᱱᱠᱟ ᱢᱟ ᱟᱞᱮ ᱫᱚ ᱜᱟᱛᱮ ᱠᱟᱛᱮᱫ ᱢᱮᱱᱟᱜ ᱞᱮᱭᱟ ᱪᱷᱚᱭ ᱡᱚᱱ ᱠᱟᱛᱮᱜ
ᱟᱪᱪᱷᱟ ᱟᱪᱪᱷᱟ
ᱦᱳᱭ ᱦᱳᱭ ᱜᱚᱝᱠᱮ ᱚᱱᱠᱟ ᱵᱤᱜᱷᱟᱹ ᱵᱚᱞᱮ ᱫᱤᱱ ᱨᱮᱫᱚ ᱚᱱᱠᱟ ᱯᱩᱱ ᱵᱤᱜᱷᱟᱹ ᱫᱚ ᱟᱨᱟᱢ ᱥᱮᱞᱮ ᱠᱟᱡᱽ ᱜᱚᱫ ᱠᱟᱜ ᱠᱟᱱᱟ
ᱚᱱᱮ ᱪᱚ ᱜᱚᱝᱠᱮ ᱟᱹᱰᱤ ᱮᱠᱫᱚᱢ ᱨᱤᱠᱫᱟᱹ ᱨᱮᱠᱫᱤ ᱜᱮᱯᱮ ᱠᱟᱹᱢᱤᱭᱮᱜᱼᱟ।
ᱚ ᱦᱳᱭ ᱜᱚᱝᱠᱮ᱾
ᱟᱪᱪᱷᱟ ᱟᱪᱪᱷᱟ ᱟᱪᱪᱷᱟ ᱟᱫᱚ ᱟᱹᱞᱤᱧ ᱢᱟ ᱚᱱᱟ ᱵᱟᱭᱨᱮ ᱠᱚ ᱴᱟᱠᱟ ᱫᱚᱞᱤᱧ ᱵᱷᱮᱡᱟ ᱟᱠᱟᱫ ᱠᱚᱜᱮᱭᱟ ᱦᱟᱸᱜ ᱟᱫᱚ ᱢᱟᱱᱮ ᱚᱲᱟᱜ ᱨᱮᱫᱚ ᱚᱱᱠᱟ ᱠᱟᱹᱢᱤ ᱦᱚᱲ ᱫᱚ ᱦᱟᱸᱜ ᱵᱟᱹᱱᱩᱜ ᱠᱟᱜ ᱠᱚᱣᱟ᱾ ᱟᱫᱚ ᱢᱮᱛᱟᱜ ᱠᱚ ᱛᱟᱦᱮ ᱞᱤᱧ ᱡᱮ ᱚᱱᱟ ᱴᱟᱠᱟᱧ ᱵᱷᱮᱡᱟᱭᱮᱫᱼᱟ ᱚᱱᱟ ᱛᱮᱜᱮ ᱢᱩᱱᱤᱥ ᱠᱚᱯᱮ ᱟᱨ ᱚᱱᱟ ᱴᱮᱠᱴᱟᱨ ᱠᱚᱛᱮ ᱥᱤ ᱵᱟᱲᱟᱭ ᱦᱚᱪᱚᱭ ᱯᱮ ᱦᱟᱸᱜ᱾
ᱟᱪᱪᱷᱟ ᱟᱪᱪᱷᱟ ᱚᱱᱟ ᱦᱚᱸ ᱱᱟᱯᱟᱭ ᱜᱮ
ᱦᱮᱸ ᱟᱫᱚ ᱚᱱᱟᱜᱮ ᱛᱤᱱᱟᱹᱜ ᱥᱟᱺᱜᱤᱧ ᱠᱮᱫᱼᱟ ᱠᱚ ᱦᱟᱸᱜ ᱟᱹᱞᱤᱧ ᱦᱚᱸ ᱵᱟᱞᱤᱧ ᱯᱷᱳᱱ ᱧᱚᱜ ᱠᱟᱜ ᱠᱚᱣᱟ ᱟᱫᱚ ᱟᱹᱭᱩᱵ ᱥᱮᱫ ᱦᱟᱸᱜ ᱞᱤᱧ ᱯᱷᱳᱱ ᱟᱠᱚᱣᱟ ᱦᱟᱸᱜ ᱚᱲᱟᱜ ᱥᱮᱫ᱾ ᱠᱷᱚᱡᱽ ᱠᱷᱚᱵᱚᱨ ᱠᱚᱞᱤᱧ ᱦᱟᱛᱟᱣᱟ ᱱᱤᱛᱚᱜ ᱫᱚ ᱠᱟᱹᱢᱤ ᱵᱟᱲᱟᱭ ᱫᱟᱠᱚ ᱥᱮ ᱪᱤᱠᱟᱹᱭ ᱫᱟᱠᱚ ᱚᱱᱟ ᱦᱚᱛᱮᱡ ᱛᱮᱦᱟᱸᱜ ᱵᱟᱹᱞᱤᱧ ᱯᱷᱳᱱ ᱠᱟᱜ ᱠᱚᱣᱟ᱾
ᱦᱳᱭ ᱦᱳᱭ ᱦᱳᱭ ᱟᱵᱚ ᱦᱚᱲᱢᱟ ᱡᱟᱦᱟᱸ ᱛᱤᱱᱟᱹᱜ ᱜᱮ ᱫᱤᱱ ᱵᱮᱲᱟ ᱢᱟ ᱡᱟᱦᱟᱸ ᱠᱚᱨᱮ ᱜᱮᱵᱚᱱ ᱠᱟᱹᱢᱤ ᱠᱚᱨᱮ ᱵᱚᱱ ᱴᱩᱸᱰᱟᱝ ᱠᱚᱣᱟ᱾
ᱦᱳᱭ ᱦᱳᱭ ᱦᱳᱭ
ᱢᱮᱱᱠᱷᱟᱱ ᱟᱫᱚ ᱟᱭᱩᱵ ᱫᱚ ᱜᱚᱝᱠᱮ ᱚᱱᱟ ᱚᱲᱟᱜ ᱞᱟᱛᱟᱨ ᱫᱚᱵᱚᱱ ᱦᱤᱡᱩᱜ ᱜᱮᱭᱟ ᱥᱮ ᱪᱷᱟᱫᱽ ᱞᱟᱛᱟᱨ ᱨᱮᱫᱚ
ᱦᱳᱭ ᱦᱳᱭ, ᱛᱟᱦᱚᱞᱮ ᱜᱚᱝᱠᱮ ᱢᱮᱱᱮᱫ ᱛᱟᱦᱮᱞᱤᱧ ᱟᱯᱮ ᱫᱚ ᱚᱠᱟ ᱫᱤᱥᱚᱢ?
ᱜᱚᱝᱠᱮ ᱟᱞᱮ ᱢᱟ ᱦᱩᱭᱩᱜ ᱠᱟᱱᱟ ᱱᱟᱢᱟᱞ ᱫᱤᱥᱚᱢ।
ᱢᱟᱱ ᱫᱤᱥᱚᱢ ᱵᱟᱝ
ᱦᱳᱭ
ᱟᱪᱪᱷᱟ ᱟᱪᱪᱷᱟ ᱟᱪᱪᱷᱟ ᱱᱟᱯᱟᱭ ᱠᱟᱛᱷᱟ ᱱᱟᱯᱟᱭ ᱠᱟᱛᱷᱟ। ᱟᱹᱞᱤᱧ ᱫᱚ ᱦᱟᱸᱜ ᱜᱚᱝᱠᱮ ᱚᱱᱟ ᱥᱤᱞᱫᱟᱹ ᱫᱤᱥᱚᱢ ᱵᱮᱱ ᱟᱸᱡᱚᱢ ᱠᱟᱜᱼᱟ।
ᱦᱳᱭ ᱦᱳᱭ ᱜᱚᱢᱠᱮ ᱟᱸᱡᱚᱢ ᱠᱟᱜᱼᱟ ᱞᱤᱧ ᱥᱤᱞᱫᱟᱹ ᱫᱤᱥᱚᱢ ᱢᱟ।
ᱦᱳᱭ ᱦᱳᱭ ᱥᱤᱞᱫᱟᱹ ᱫᱤᱥᱚᱢ ᱨᱮᱱ ᱠᱟᱱ ᱜᱮᱭᱟᱞᱤᱧ ᱦᱟᱸᱜ ᱟᱹᱞᱤᱧ ᱫᱚ ᱦᱟᱸᱜ। ᱟᱞᱮ ᱚᱱᱟ ᱯᱟᱴᱟᱵᱤᱱᱸᱫᱟᱹ ᱯᱟᱛᱟ ᱵᱮᱱ ᱟᱸᱡᱚᱢ ᱵᱟᱲᱟ ᱠᱟᱜᱼᱟ ᱛᱚ।
ᱦᱳᱭ ᱜᱚᱝᱠᱮ ᱟᱸᱡᱚᱢ ᱦᱚᱸ ᱟᱸᱡᱚᱢ ᱦᱩᱭ ᱠᱟᱱᱟ ᱟᱨ ᱥᱮᱱ ᱦᱚᱸ ᱥᱮᱱ ᱵᱟᱲᱟ ᱦᱩᱭ ᱠᱟᱱ ᱜᱮᱭᱟ।
ᱦᱳᱭ ᱦᱳᱭ ᱚᱱᱟ ᱡᱟᱦᱟᱸ ᱚᱱᱟ ᱥᱤᱞᱫᱟᱹ ᱵᱟᱡᱟᱨ ᱠᱚ ᱞᱟᱹᱭᱮᱫ ᱮᱱᱛᱮᱫ
ᱦᱳᱭ ᱦᱳᱭ
ᱚᱱᱟ ᱚᱱᱛᱮ ᱚᱱᱟ ᱯᱟᱴᱟᱵᱤᱸᱫᱟᱹ ᱠᱷᱚᱡ ᱫᱚ ᱢᱟᱱᱮ ᱟᱹᱞᱤᱧ ᱫᱚ ᱩᱞᱴᱟᱹ ᱫᱷᱟᱨᱮ ᱪᱟᱞᱟᱜ ᱞᱟᱜᱟᱣ ᱞᱤᱧᱟ ᱢᱟᱱᱮ ᱥᱤᱫ ᱵᱟᱡᱟ ᱠᱷᱚᱡ ᱦᱟᱸᱜ ᱴᱳᱴᱳ ᱛᱮ ᱠᱩᱲᱤ ᱴᱟᱠᱟ ᱠᱚ ᱦᱟᱛᱟᱣᱟ। ᱦᱳᱭ ᱦᱳᱭ ᱮᱱᱛᱮ। ᱛᱟᱦᱚᱞᱮ ᱜᱚᱝᱠᱮ ᱦᱳᱭ ᱞᱟᱹᱭ ᱵᱤᱱ
ᱜᱚᱢᱠᱮ ᱢᱤᱫ ᱥᱮᱨᱢᱟ ᱞᱤᱧ ᱥᱮᱱ ᱞᱮᱱᱟ ᱟᱹᱰᱤ ᱨᱟᱹᱥᱠᱟᱹ ᱜᱮᱞᱤᱧ ᱵᱩᱡᱽ ᱠᱮᱫ-ᱟ᱾
ᱟᱪᱪᱷᱟ ᱟᱪᱪᱷᱟ ᱢᱤᱫ ᱥᱮᱨᱢᱟ ᱜᱮ ᱚ ᱟᱨ ᱱᱤᱭᱟᱹ ᱵᱟᱨ ᱛᱟᱦᱚᱞᱮ ᱪᱮᱫ ᱠᱚ ᱵᱮᱱ ᱞᱟᱹᱭ ᱵᱟᱲᱟᱭᱮᱫᱼᱟ ᱦᱤᱡᱩᱜ ᱟᱵᱮᱱ ᱥᱮ ᱵᱟᱝ
ᱜᱚᱢᱠᱮ ᱱᱤᱭᱟᱹ ᱵᱟᱨ ᱫᱚ ᱵᱟᱝ ᱞᱤᱧ ᱞᱟᱹᱭ ᱫᱟᱲᱮᱭᱟᱜ ᱠᱟᱱᱟ᱾ ᱞᱟᱦᱟ ᱠᱷᱚᱱ ᱫᱚ ᱟᱫᱚ ᱢᱚᱱᱮ ᱨᱮᱢᱟ ᱚᱱᱠᱟ ᱜᱮᱞᱤᱧ ᱟᱹᱭᱠᱟᱹᱣ ᱠᱟᱜᱼᱟ ᱡᱮ ᱥᱮᱱᱚᱜ ᱜᱮᱭᱟᱞᱤᱧ ᱦᱟᱸᱜ
ᱟᱪᱪᱷᱟ ᱟᱪᱪᱷᱟ ᱡᱩᱫᱤ ᱦᱤᱡᱩᱜ ᱠᱷᱟᱱ ᱫᱚᱵᱮᱱ ᱛᱟᱦᱚᱞᱮ ᱦᱤᱨᱤ ᱛᱚᱨᱟᱞᱤᱧ ᱵᱮᱱᱟᱸᱜ
ᱦᱳᱭ ᱦᱳᱭ ᱜᱚᱢᱠᱮ ᱱᱤᱦᱟᱹᱛ ᱜᱮ
ᱦᱳᱭ ᱦᱳᱭ ᱟᱫᱚ ᱢᱟᱱᱮ ᱫᱚᱢᱮ ᱜᱟᱱ ᱫᱚ ᱵᱟᱞᱤᱧ ᱯᱮᱲᱟ ᱫᱟᱲᱮᱭᱟᱜᱼᱟ ᱮ ᱨᱮᱦᱚᱸ ᱡᱟᱦᱟᱸ ᱛᱤᱱᱟᱹᱜ ᱩᱰᱟᱹᱜ ᱜᱤᱞᱤᱧ ᱫᱟᱲᱮᱭᱟᱜᱼᱟ ᱩᱱᱟᱹᱜ ᱜᱟᱱ ᱫᱚ ᱦᱟᱸᱜ ᱞᱤᱧ ᱯᱮᱲᱟ ᱵᱤᱱ ᱜᱮᱭᱟ
ᱦᱳᱭ ᱦᱳᱭ ᱳᱠ ᱯᱮᱲᱟ ᱨᱮᱭᱟᱜ ᱫᱚ ᱟᱫᱚ ᱪᱮᱫ ᱫᱟᱜ ᱢᱟᱹᱲᱤ ᱟᱨ ᱟᱲᱟᱜ ᱛᱮᱠᱤ ᱧᱟᱢ ᱞᱮᱠᱷᱟᱱ ᱜᱮᱛᱚ
ᱦᱮᱸ ᱵᱟᱝ ᱟᱫᱚ ᱯᱮᱲᱟ ᱵᱤᱱ ᱦᱤᱡᱩᱜ ᱠᱟᱱᱟ ᱡᱚᱠᱷᱚᱱ ᱦᱟᱸᱜ ᱡᱟᱦᱟᱱᱟᱜ ᱵᱟᱝ ᱡᱟᱦᱟᱱᱟᱜ ᱫᱚᱞᱤᱧ ᱦᱟᱸᱜ ᱠᱩᱲᱟᱹ ᱡᱷᱩᱲᱟᱹᱣ ᱜᱮᱭᱟ ᱦᱟᱸᱜ ᱟᱫᱚ ᱦᱮᱡ ᱞᱮᱱ ᱵᱤᱱ ᱥᱮ ᱢᱟᱲᱟᱝ
ᱟᱪᱪᱷᱟ ᱟᱪᱪᱷᱟ ᱦᱳᱭ ᱛᱟᱵᱚᱱ
ᱦᱳᱭ ᱦᱳᱭ ᱛᱟᱦᱚᱞᱮ ᱜᱚᱝᱠᱮ ᱢᱮᱱᱫᱟᱞᱤᱧ ᱠᱟᱨᱟᱢ ᱢᱟᱛᱚ ᱥᱮᱴᱮᱨᱚᱜ ᱠᱟᱱᱟ
ᱦᱳᱭ ᱦᱳᱭ
ᱢᱟᱱ ᱫᱤᱥᱚᱢ ᱨᱮᱢᱟ ᱟᱹᱰᱤ ᱟᱭᱢᱟ ᱜᱮᱠᱚ ᱨᱩᱥᱤᱠᱟ ᱜᱮᱭᱟ ᱞᱟᱹᱭ ᱟᱠᱚ
ᱦᱳᱭ ᱜᱚᱢᱠᱮ
ᱟᱫᱚ ᱢᱮᱱᱮᱫ ᱛᱟᱦᱮᱱᱤᱧ ᱜᱚᱢᱠᱮ ᱛᱟᱦᱚᱞᱮ ᱟᱯᱮ ᱴᱚᱞᱟ ᱨᱮᱫᱚ ᱯᱮ ᱠᱟᱨᱟᱢᱚᱜᱼᱟ ᱥᱮ ᱵᱟᱝ-ᱟ᱾
ᱜᱚᱢᱠᱮ ᱠᱟᱨᱟᱢ ᱢᱟ ᱠᱟᱨᱟᱢᱚᱜ ᱜᱮᱭᱟᱞᱮ ᱟᱞᱮ ᱱᱚᱣᱟ ᱟᱞᱮ ᱥᱩᱨ ᱥᱩᱯᱩᱨ ᱡᱟᱦᱟᱸ ᱛᱤᱱᱟᱹᱜ ᱜᱮ ᱴᱚᱴᱷᱟ ᱠᱚᱵᱤᱱ ᱠᱷᱚᱡᱚᱜᱼᱟ ᱥᱮ ᱮ ᱠᱷᱟᱱ ᱠᱟᱨᱟᱢ ᱫᱚᱞᱮ ᱠᱟᱨᱟᱢᱚᱜ ᱜᱮᱭᱟ ᱜᱚᱢᱠᱮ ᱚᱱᱟ ᱢᱟ ᱟᱵᱚ ᱥᱮᱨᱣᱟ ᱨᱮᱭᱟᱜ ᱠᱟᱱᱟ ᱥᱮ
ᱦᱳᱭ ᱦᱳᱭ ᱥᱮᱨᱣᱟ ᱨᱮᱭᱟᱜ ᱥᱟᱶᱛᱮ ᱟᱨᱚ ᱚᱱᱟ ᱫᱚ ᱪᱟᱥ ᱵᱟᱥ ᱠᱟᱹᱢᱤ ᱥᱟᱶᱛᱮᱦᱚᱸ ᱟᱹᱰᱤ ᱜᱟᱱ ᱜᱮ ᱡᱚᱯᱲᱟᱣ ᱦᱮᱱᱟᱜ ᱟᱠᱟᱜᱼᱟ ᱮᱱᱛᱮᱫ
ᱦᱳᱭ ᱦᱳᱭ ᱜᱚᱢᱠᱮ ᱮᱠᱫᱚᱢ ᱡᱚᱛᱷᱟᱛ ᱠᱟᱛᱷᱟ ᱜᱮ
ᱦᱳᱭ ᱦᱳᱭ ᱚᱱᱟ ᱵᱤᱱᱛᱤ ᱨᱮᱠᱚ ᱞᱟᱹᱭ ᱥᱚᱫᱚᱨᱟᱵᱚᱱ ᱜᱮᱭᱟ ᱟᱵᱚᱨᱮᱱ
ᱠᱩᱨᱢᱩ ᱫᱷᱩᱨᱢᱩ ᱚᱠᱟ ᱞᱮᱠᱟ ᱮᱱᱛᱮᱫ ᱪᱟᱸᱫᱳ ᱦᱤᱨ ᱠᱷᱟᱹᱜᱣᱟᱜ ᱠᱤᱱ ᱢᱟᱱᱮ ᱠᱟᱨᱟ ᱵᱚᱸ ᱠᱤᱱ ᱦᱤᱨᱠᱟᱹᱣ ᱟᱫᱮ ᱛᱟᱦᱮᱸᱫ ᱥᱮ ᱪᱟᱯᱟᱜ ᱜᱤᱰᱤ ᱞᱮᱫᱮ ᱛᱮ ᱟᱹᱠᱤᱱ ᱚᱠᱟᱮᱠᱟ ᱮᱱᱛᱮᱫ ᱛᱤᱱᱟᱹᱜ ᱟᱱᱟᱴ ᱨᱮᱠᱤᱱ ᱯᱟᱲᱟᱣ ᱞᱮᱱᱟ ᱢᱟᱛᱠᱚᱢ ᱞᱟᱴᱷᱮ ᱨᱮᱦᱚᱸ ᱛᱤᱡᱩ ᱟᱨ ᱡᱟᱦᱟᱸ ᱛᱮᱡ ᱠᱤᱱ ᱨᱚᱦᱚᱭᱟ ᱚᱱᱟ ᱦᱚᱸ ᱟᱹᱛᱩ ᱵᱚᱦᱮᱞ ᱤᱫᱤ ᱛᱟᱹᱠᱤᱱ ᱛᱟᱦᱮᱱᱟ ᱟᱭᱢᱟ ᱜᱟᱱ ᱟᱱᱟᱴ ᱮᱱᱫᱛᱮ ᱚᱱᱟ ᱦᱚᱛᱮᱡ ᱛᱮ ᱮᱱᱛᱮ ᱠᱟᱨᱟᱢ ᱵᱚᱸᱜᱟ ᱫᱮᱵᱟ ᱥᱮᱵᱟ ᱫᱚ ᱱᱟᱯᱟᱭ ᱠᱟᱛᱷᱟ ᱠᱟᱱ ᱜᱮᱭᱟ
ᱦᱳᱭ ᱦᱳᱭ ᱜᱚᱝᱠᱮ ᱟᱫᱚ ᱜᱚᱝᱠᱮ ᱟᱯᱮ ᱥᱮᱱ ᱫᱚ ᱛᱟᱦᱚᱞᱮ ᱠᱟᱨᱟᱢ ᱵᱚᱸᱜᱟ ᱠᱚᱫᱚ ᱪᱮᱫ ᱞᱮᱠᱟ
ᱟᱸᱻ ᱞᱟᱹᱭᱟᱞᱤᱧ ᱜᱚᱝᱠᱮ ᱮᱱᱛᱜ ᱠᱟᱨᱟᱢ ᱫᱚ ᱦᱟᱸᱜ ᱟᱞᱮ ᱴᱚᱴᱷᱟ ᱠᱚᱨᱮ ᱫᱚ ᱦᱟᱸᱜ ᱮᱱᱛᱜ ᱩᱱᱟᱹᱜ ᱡᱟᱹᱥᱛᱤ ᱫᱚ ᱦᱟᱸᱜ ᱵᱟᱭ ᱦᱩᱭᱩᱜᱼᱟ ᱠᱩᱫᱩ ᱢᱮᱱᱠᱷᱟᱱ ᱟᱞᱮᱭᱟᱜ ᱴᱚᱞᱟ ᱨᱮᱫᱚ ᱦᱟᱸᱜ ᱠᱟᱨᱟᱢ ᱫᱚᱞᱮ ᱢᱟᱱᱟᱣ ᱵᱟᱛᱟᱣ ᱜᱮᱭᱟ ᱮᱱᱛᱮᱫ
ᱟᱪᱪᱷᱟ ᱟᱪᱪᱷᱟ ᱟᱪᱪᱷᱟ
ᱟᱫᱚ ᱞᱟᱹᱭ ᱛᱟᱦᱮᱜᱞᱤᱧ ᱜᱚᱝᱠᱮ ᱮᱱᱛᱮᱫ ᱟᱭᱢᱟ ᱴᱚᱴᱷᱟ ᱠᱚᱨᱮ ᱟᱭᱢᱟ ᱜᱟᱱ ᱚᱱᱟ ᱤᱭᱟᱹ ᱠᱚ ᱵᱤᱫᱟᱹ ᱥᱮ ᱠᱷᱩᱱᱴᱤ ᱮᱱᱛᱮ ᱠᱟᱨᱟᱢ ᱰᱟᱹᱨ ᱢᱟᱛᱚᱵᱚᱱ ᱵᱤᱫ ᱜᱮᱭᱟ ᱚᱱᱟ ᱥᱟᱶᱛᱮ ᱟᱨᱚ ᱢᱤᱫᱴᱤᱡ ᱞᱟᱹᱴᱩ ᱠᱷᱩᱱᱴᱤ ᱵᱟᱝ ᱛᱟᱦᱮᱱᱟ ᱚᱠᱟ ᱚᱠᱟ ᱴᱚᱴᱷᱟ ᱨᱮᱫᱚ ᱮᱫᱮᱞ ᱫᱟᱨᱮ ᱟᱨ ᱚᱠᱟ ᱴᱚᱴᱷᱟ ᱨᱮᱫᱚ ᱦᱟᱸᱜ ᱚᱱᱟ ᱪᱮᱫ ᱠᱚ ᱞᱟᱹᱭᱟ ᱥᱟᱨᱡᱚᱢ ᱫᱟᱨᱮ ᱟᱫᱚ ᱢᱮᱱᱮᱫᱟᱞᱤᱧ ᱟᱯᱮ ᱴᱚᱴᱷᱟ ᱨᱮᱫᱚ ᱚᱠᱟᱴᱟᱜ ᱠᱚ ᱵᱤᱫᱟ ᱮᱱᱛᱮᱫ
ᱜᱚᱝᱠᱮ ᱟᱞᱮ ᱴᱚᱴᱷᱟ ᱠᱚᱨᱮ ᱢᱟ ᱚᱱᱠᱟ ᱧᱮᱞᱚᱜᱚᱜ ᱜᱮᱭᱟ ᱚᱱᱟ ᱥᱟᱨᱡᱚᱢ ᱫᱟᱨᱮ ᱜᱮ
ᱟᱪᱪᱷᱟ ᱟᱪᱪᱷᱟ ᱟᱪᱪᱷᱟ ᱱᱟᱯᱟᱭ ᱠᱟᱛᱷᱟ
ᱦᱳᱭ ᱛᱟᱦᱚᱞᱮ ᱜᱚᱝᱠᱮ ᱱᱚᱣᱟ ᱢᱟ ᱟᱵᱚᱣᱟᱜ ᱪᱟᱥᱵᱟᱥ ᱥᱟᱞᱟᱜ ᱡᱚᱯᱲᱟᱣ ᱢᱮᱱᱟᱜᱼᱟ ᱡᱟᱦᱟᱸ ᱠᱟᱨᱟᱢ ᱵᱚᱸᱜᱟ ᱫᱚ
ᱦᱳᱭ ᱦᱳᱭ
ᱦᱳᱭ ᱦᱟᱹᱨ ᱠᱷᱚᱱ ᱟᱹᱵᱤᱱᱟᱜ ᱵᱤᱫ ᱠᱷᱚᱱ ᱢᱟᱱᱮ ᱵᱟᱥᱟᱣ ᱦᱚᱴᱚ ᱠᱟᱜ
ᱦᱳᱭ ᱦᱳᱭ
ᱦᱳᱭ ᱚᱱᱟ ᱫᱚ ᱪᱟᱥᱵᱟᱥ ᱛᱮ ᱥᱤᱡᱤᱱ ᱜᱮᱛᱚ ᱦᱩᱭᱩᱜᱼᱟ ᱥᱮ ᱾
ᱦᱳᱭ ᱦᱳᱭ ᱦᱳᱭ
ᱟᱨ ᱡᱩᱫᱤ ᱵᱤᱱ ᱠᱚᱭᱚᱜᱼᱟ ᱟᱨ ᱪᱟᱥᱵᱟᱥ ᱪᱟᱥᱵᱟᱥ ᱞᱟᱹᱜᱤᱫ ᱦᱚᱸᱛᱚ ᱜᱚᱝᱠᱮ ᱟᱵᱚ ᱫᱟᱜᱽ ᱢᱟ ᱟᱹᱰᱤ ᱡᱟᱹᱨᱩᱲᱤ ᱜᱮᱭᱟ ᱥᱮ᱾
ᱦᱳᱭ ᱦᱳᱭ ᱡᱟᱹᱨᱩᱲᱤ ᱢᱟ ᱛᱚ ᱡᱟᱹᱨᱩᱲᱤ ᱜᱮᱭᱟ᱾
ᱦᱳᱭ ᱜᱚᱝᱠᱮ ᱟᱫᱚ ᱠᱟᱛᱷᱟ ᱫᱚ ᱠᱩᱠᱞᱤ ᱫᱚ ᱱᱚᱜᱼᱚ ᱱᱚᱝᱠᱟᱞᱤᱧ ᱫᱚᱦᱚᱭᱮᱫᱟ ᱟᱹᱵᱤᱱ ᱴᱷᱮᱱ
ᱦᱳᱭ ᱦᱳᱭ ᱞᱟᱹᱭ ᱵᱤᱱ ᱢᱟ ᱾
ᱫᱟᱜ ᱢᱟ ᱟᱵᱚ ᱟᱹᱰᱤ ᱜᱮ ᱫᱚᱨᱠᱟᱨᱤ ᱜᱮᱭᱟ ᱾ ᱢᱮᱱᱠᱷᱟᱱ ᱱᱚᱜᱼᱚᱭ ᱡᱟᱦᱟᱸ ᱫᱟᱜ ᱵᱟᱹᱲᱤᱡᱚᱜ ᱠᱟᱱᱟ ᱥᱮ ᱵᱮᱵᱚᱦᱟᱨ ᱡᱩᱜ ᱠᱚ ᱵᱟᱝ ᱛᱟᱦᱮᱱ ᱠᱟᱱᱟ ᱢᱮᱱᱠᱷᱟᱱ ᱱᱚᱜᱼᱚ ᱱᱟ ᱨᱮ ᱡᱩᱫᱤ ᱵᱟᱨ ᱠᱟ ᱛᱷᱟ ᱵᱤᱱ ᱨᱚᱲᱟᱼᱟ ᱡᱮ ᱪᱮᱫ ᱠᱟᱨᱮ ᱚᱱᱟ ᱚᱱᱟ ᱵᱮᱥᱚᱜᱼᱟ ᱥᱮ ᱚᱱᱟ ᱨᱮᱱᱟᱜ ᱵᱟᱹᱲᱤᱡ ᱚᱨᱥᱚᱝᱴᱟᱜ ᱠᱚᱢᱚᱜᱼᱟ ᱡᱟᱦᱟᱸ ᱵᱟᱹᱲᱤᱡᱚᱜ ᱠᱟᱱᱟ ᱚᱱᱟ ᱠᱚᱢ ᱫᱟᱲᱮᱭᱟᱜᱼᱟ᱾
ᱟᱫᱚ ᱚᱱᱟ ᱵᱟᱞᱤᱝ ᱵᱩᱡ ᱫᱟᱲᱮᱭᱟᱫᱟ ᱚᱠᱟᱴᱟ ᱵᱟᱹᱲᱤ ᱨᱮᱭᱟᱜ ᱠᱟᱛᱷᱟ ᱵᱮᱱ ᱢᱮᱱ ᱦᱚᱪᱚᱭᱫᱟ ᱢᱟᱱᱮ ᱪᱮᱫ ᱞᱮᱠᱟ? ᱦᱮᱸ ᱛᱚ ᱫᱟᱜ ᱢᱟᱛᱚ ᱫᱟᱜ ᱜᱮᱭᱟ ᱛᱚ ᱚᱱᱟ ᱠᱟᱨᱠᱷᱟᱱᱟ ᱠᱚᱨᱮ ᱦᱚᱸ ᱵᱟᱹᱲᱤᱡᱚᱜ ᱠᱟᱱᱟ ᱥᱮ᱾ ᱥᱮ ᱚᱠᱟᱴᱟᱜ ᱵᱟᱲᱤᱡ ᱨᱮᱭᱟᱜ ᱫᱟ
ᱦᱳᱭ ᱦᱳᱭ ᱦᱳᱭ ᱜᱚᱝᱠᱮ ᱚᱱᱮ ᱧᱮᱞᱟᱵᱤᱱ ᱟᱵᱤᱱ ᱠᱟᱨᱠᱷᱟᱱᱟ ᱠᱚᱨᱮᱱᱟᱜ ᱡᱟᱦᱟᱸ ᱚᱱᱟ ᱥᱩᱱᱩᱢ ᱠᱚ ᱛᱟᱦᱮᱸᱱᱟ ᱥᱮ
ᱦᱳᱭ ᱦᱳᱭ
ᱦᱳᱭ ᱞᱟᱴᱷᱩ ᱞᱟᱴᱷᱩ ᱠᱟᱨᱠᱷᱟᱱᱟ ᱠᱚᱨᱮᱱᱟᱜ ᱚᱱᱟ ᱠᱚ ᱧᱮᱞᱟ ᱱᱟᱹᱭ ᱱᱟᱞᱟ ᱠᱚᱨᱮ ᱚᱱᱟ ᱞᱤᱸᱜᱤ ᱢᱮᱥᱟᱜᱼᱟ ᱢᱮᱱᱠᱷᱟᱱ ᱢᱟ ᱮᱱᱠᱷᱟᱱ ᱟᱫᱚ ᱚᱱᱟ ᱫᱟᱜ ᱫᱚ ᱟᱨᱚ ᱚᱱᱠᱟ ᱵᱟᱝᱵᱤᱱ ᱧᱩ ᱦᱚᱸ ᱵᱟᱝᱵᱤᱱ ᱫᱟᱲᱮᱭᱟᱜᱼᱟ ᱥᱮ ᱚᱱᱟ ᱛᱮ ᱛᱳᱯᱳ ᱦᱚᱸ ᱵᱟᱵᱤᱱ ᱫᱟᱲᱮᱭᱟᱜᱼᱟ᱾ ᱚᱱᱠᱟ ᱥᱮ
ᱦᱳᱭ ᱦᱳᱭ ᱚᱱᱟ ᱢᱟᱱᱮ ᱵᱟᱹᱲᱤᱡ ᱫᱚ ᱡᱟᱹᱥᱛᱤ ᱜᱮ ᱵᱟᱹᱲᱤᱡᱚᱜ ᱠᱟᱱᱟ᱾ ᱟᱨ ᱚᱱᱟ ᱥᱟᱶᱛᱮ ᱚᱱᱟ ᱠᱷᱮᱛ ᱵᱟᱹᱫᱽ ᱠᱚᱨᱮ ᱦᱚᱸ ᱚᱱᱟ ᱥᱟᱨ ᱪᱟᱯᱟᱱ ᱵᱚᱱ ᱮᱢᱟᱜ ᱠᱟᱱᱟ ᱮᱱᱛᱮᱫ ᱨᱟᱥᱟᱭᱱᱤᱠ ᱥᱟᱨ ᱛᱮ
ᱦᱳᱭ ᱦᱳᱭ ᱦᱳᱭ ᱦᱳᱭ
ᱚᱱᱟ ᱛᱮᱦᱚᱸ ᱜᱚᱝᱠᱮ ᱟᱹᱰᱤ ᱟᱭᱢᱟ ᱜᱟᱱ ᱜᱮ ᱫᱟᱜ ᱫᱚ ᱡᱟᱹᱱᱤᱡ ᱮ ᱵᱟᱹᱲᱤᱡᱮᱜᱼᱟ᱾
ᱦᱳᱭ ᱜᱚᱢᱠᱮ ᱱᱚᱣᱟ ᱢᱟ ᱡᱚᱛᱷᱟᱛ ᱠᱟᱛᱷᱟ ᱜᱮ᱾
ᱟᱫᱚ ᱦᱳᱭ ᱞᱟᱹᱭᱵᱤᱱ ᱞᱟᱹᱭ ᱞᱮᱵᱤᱱ ᱟᱹᱵᱤᱱ ᱢᱟ
ᱤᱧ ᱧᱮᱞᱟᱵᱮᱱ ᱜᱚᱝᱠᱮ ᱟᱵᱚᱣᱟᱜ ᱟᱭᱢᱟ ᱜᱟᱱ ᱚᱱᱠᱟ ᱢᱟᱹᱱᱢᱤ ᱢᱮᱱᱟᱜ ᱵᱚᱱᱟ ᱥᱮ᱾ ᱡᱟᱦᱟᱸ ᱧᱮᱞᱟᱵᱤᱱ ᱚᱱᱟ ᱛᱩᱯᱩᱱ ᱜᱷᱟᱴ ᱠᱚᱨᱮ ᱦᱚᱸ ᱥᱮ ᱛᱩᱯᱩᱱ ᱚᱱᱠᱟ ᱜᱟᱹᱰᱤᱭᱟᱹ ᱠᱚᱨᱮ ᱦᱚᱸ ᱧᱮᱞᱟᱵᱚᱱ ᱦᱟᱱᱟ ᱱᱟᱣᱟ ᱚᱲᱟᱜ ᱠᱚᱨᱮᱱᱟᱜ ᱵᱚᱱ ᱜᱤᱰᱤ ᱦᱚᱴᱚ ᱠᱟᱜᱼᱟ ᱦᱟᱱᱟ ᱯᱞᱟᱥᱴᱤᱠ ᱠᱚ ᱦᱟᱱᱟ ᱪᱮᱫᱠᱚ ᱡᱟ ᱡᱟᱵᱚᱛᱤ
ᱦᱳᱭ ᱦᱳᱭ ᱦᱛ ᱛᱚ ᱦᱮᱸ ᱵᱟᱝ ᱟᱫᱚ ᱟᱹᱞᱤᱧ ᱫᱚᱞᱤᱧ ᱢᱮᱱᱟ ᱮᱱᱛᱮᱫ ᱚᱱᱟ ᱡᱟᱦᱟᱸ ᱮᱱᱛᱮᱫ ᱯᱞᱟᱥᱴᱤᱠ ᱠᱚ ᱚᱱᱟ ᱠᱚᱫᱚ ᱮᱱᱛᱮᱫ ᱢᱤᱫᱴᱤᱡ ᱡᱟᱦᱟᱱᱟᱜ ᱰᱟᱵᱵᱟ ᱨᱮ ᱫᱚᱦᱚ ᱠᱟᱛᱮᱫ ᱢᱟᱱᱮ ᱚᱱᱟ ᱨᱟᱯᱟᱜ ᱜᱤᱰᱤ ᱠᱟᱜ ᱠᱷᱟᱡ ᱱᱟᱯᱟᱭ ᱠᱚᱜᱼᱟ ᱟᱨ ᱚᱱᱟ ᱡᱟᱦᱟᱸ ᱠᱷᱮᱛ ᱵᱟᱹᱫᱽ ᱠᱚᱨᱮ ᱥᱟᱨ ᱪᱟᱯᱟᱱ ᱵᱚᱱ ᱮᱢᱟᱜ ᱠᱟᱱᱟ ᱚᱱᱟ ᱮᱱᱛᱮᱫ ᱚᱱᱟ ᱨᱮᱭᱟᱜ ᱵᱮᱣᱦᱟᱨ ᱫᱚ ᱠᱟᱹᱴᱤᱡ ᱱᱟᱥᱮᱱᱟᱜ ᱵᱚᱱ ᱠᱚᱢ ᱞᱮᱠᱷᱟᱡ ᱠᱟᱹᱴᱤᱡ ᱵᱟᱭ ᱱᱟᱯᱟᱭ ᱠᱚᱜ ᱜᱮᱭᱟ ᱟᱨ ᱠᱚᱞ ᱠᱟᱨᱠᱷᱟᱱᱟ ᱠᱚᱨᱮᱱᱟᱜ ᱫᱚ ᱦᱟᱸᱜ ᱩᱱᱟᱹᱜ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱟᱨᱚ ᱟᱭᱢᱟ ᱥᱮᱬᱟ ᱵᱚᱦᱚᱜ ᱦᱮᱱᱟᱜ ᱠᱚᱣᱟ ᱥᱮ ᱜᱮᱭᱟᱱᱟᱱ ᱦᱚᱲ ᱠᱚ ᱦᱮᱱᱟᱜ ᱠᱚᱣᱟ ᱩᱱᱠᱩ ᱜᱮ ᱠᱟᱹᱴᱤᱡ ᱠᱚ ᱩᱭᱦᱟᱹᱨ ᱵᱷᱟᱵᱽᱱᱟ ᱞᱮᱠᱷᱟᱡ ᱜᱮ ᱱᱟᱯᱟᱭ ᱠᱚᱜᱼᱟ ᱡᱮ ᱚᱠᱟ ᱞᱮᱠᱟᱛᱮ ᱱᱚᱣᱟ ᱫᱟᱜ ᱯᱷᱟᱹᱨᱭᱟᱹᱭ ᱦᱩᱭᱩᱜᱼᱟ ᱥᱮ ᱚᱠᱟ ᱞᱮᱠᱟ ᱞᱮᱠᱷᱟᱡ ᱠᱟᱹᱴᱤᱡ ᱵᱷᱟᱜᱮ ᱱᱟᱯᱟᱭ ᱜᱟᱱᱚᱜᱼᱟ ᱚᱱᱟ ᱠᱚᱫᱚ ᱩᱱᱠᱩ ᱜᱮ ᱦᱟᱸᱜ ᱟᱹᱞᱤᱧ ᱫᱚ ᱦᱟᱸᱜ ᱵᱟᱹᱞᱤᱧ ᱞᱟᱹᱭ ᱫᱟᱲᱮᱭᱟᱜ ᱠᱟᱱᱟ ᱚᱠᱟ ᱞᱮᱠᱟ ᱞᱮᱠᱟᱛᱮ ᱵᱚᱱ ᱥᱟᱼᱼ ᱼᱼᱯᱷᱟ ᱥᱟᱹᱯᱷᱤᱭᱟ ᱚᱱᱟ ᱫᱟᱜ ᱫᱚ ᱟᱨ ᱱᱚᱣᱟ ᱟᱵᱚ ᱵᱷᱟᱨᱚᱛ ᱫᱤᱥᱚᱢ ᱨᱮ ᱮᱱᱛᱮ ᱠᱚᱞ ᱠᱟᱨᱠᱷᱟᱱᱟ ᱛᱚ ᱫᱚᱨᱠᱟᱨᱚᱜ ᱠᱟᱱ ᱜᱮᱭᱟ ᱚᱱᱟ ᱛᱚ ᱵᱟᱵᱮᱱ ᱵᱚᱱᱫᱚ ᱫᱟᱲᱮᱭᱟᱜᱼᱟ ᱦᱟᱸᱜ
ᱵᱟᱝᱟ ᱵᱟᱝᱟ ᱟᱨ ᱪᱮᱫ ᱵᱤᱱ ᱞᱟᱹᱭᱟ ᱜᱚᱝᱠᱮ ᱚᱱᱠᱟᱱᱟᱜ ᱫᱟᱜ ᱠᱚ ᱡᱩᱫᱤ ᱦᱚᱲᱢᱚ ᱠᱚᱨᱮ ᱥᱮᱱ ᱟᱹᱵᱤᱱᱟ ᱥᱮ ᱪᱮᱫ ᱞᱮᱠᱟ
ᱦᱳᱭ ᱦᱳᱭ
ᱡᱟᱹᱱᱤᱡ ᱚᱱᱮ ᱪᱮᱫ ᱠᱚ ᱞᱟᱹᱭᱟ ᱠᱚᱞᱮᱨᱟ ᱚᱱᱟ ᱟᱢᱟᱥᱟ ᱠᱚ ᱦᱟᱱᱟ ᱱᱟᱣᱟ ᱱᱟᱱᱟ ᱦᱩᱱᱟᱹᱨ ᱜᱚᱝᱠᱮ ᱚᱱᱠᱟ ᱟᱡᱟᱨ ᱧᱮᱞᱚᱜᱚᱜᱼᱟ
ᱦᱳᱭ ᱟᱫᱚ ᱚᱱᱟ ᱫᱚ ᱥᱩᱱᱩᱢ ᱢᱮᱥᱟ ᱫᱟᱜ ᱛᱚ ᱜᱚᱝᱠᱮ ᱚᱱᱟ ᱫᱚ ᱦᱟᱸᱜ ᱚᱱᱠᱟᱜ ᱜᱮᱭᱟ
ᱦᱳᱭ ᱦᱳᱭ ᱜᱚᱢᱠᱮ ᱢᱮᱱᱠᱷᱟᱱ ᱟᱫᱚ ᱱᱚᱣᱟ ᱫᱚ ᱮᱢᱚᱱ ᱢᱟᱱᱮ ᱡᱩᱫᱤ ᱚᱱᱠᱟ ᱡᱳᱨ ᱧᱚᱜ ᱯᱟᱲᱟᱣ ᱟᱵᱤᱱᱟ ᱥᱮ ᱢᱟᱱᱮ ᱪᱮᱛᱟᱱ ᱯᱩᱨᱤᱥᱮᱱ ᱦᱚᱸᱵᱤᱱ ᱛᱟᱲᱟᱢ ᱫᱟᱲᱮᱭᱟᱜᱼᱟ
ᱦᱳᱭ ᱦᱳᱭ ᱥᱮᱛᱚ ᱦᱮᱸ ᱜᱮ ᱟᱫᱚ ᱠᱟᱹᱴᱤᱡ ᱚᱱᱟ ᱡᱟᱦᱟᱸ ᱚᱱᱟ ᱯᱷᱮᱠᱴᱨᱤ ᱠᱚᱨᱮᱱ ᱢᱟᱞᱤᱠ ᱠᱚ ᱦᱮᱱᱟᱜ ᱟᱠᱟᱫ ᱠᱚᱣᱟ ᱮᱱᱛᱮ
ᱦᱳᱭ ᱦᱳᱭ
ᱚᱱᱟ ᱩᱱᱠᱩ ᱜᱮ ᱡᱟᱦᱟᱱᱟᱜ ᱡᱩᱫᱤ ᱠᱚ ᱵᱮᱵᱚᱥᱛᱷᱟ ᱠᱚ ᱦᱟᱛᱟᱣ ᱠᱮᱭᱟ ᱛᱟᱦᱚᱞᱮ ᱠᱷᱟᱱ ᱱᱟᱯᱟᱭ ᱧᱚᱜ ᱠᱚᱜᱼᱟ
ᱦᱳᱭ ᱜᱚᱝᱠᱮ ᱟᱫᱚ ᱢᱮᱱᱠᱷᱟᱱ ᱧᱮᱞ ᱵᱤᱱ ᱩᱱᱠᱩ ᱫᱚ ᱡᱟᱹᱱᱤᱡ ᱟᱹᱞᱤᱧᱟᱜ ᱠᱟᱛᱷᱟ ᱞᱮᱠᱟᱛᱮ ᱫᱚ ᱩᱱᱠᱩ ᱫᱚ ᱚᱱᱠᱟᱱ ᱦᱚᱲ ᱜᱮ ᱵᱟᱝ ᱠᱟᱱᱟ ᱠᱚ ᱩᱱᱠᱩ ᱫᱚ ᱜᱚᱝᱠᱮ ᱯᱚᱭᱥᱟ ᱨᱮ ᱫᱩᱲᱩᱵ ᱦᱚᱲ ᱩᱱᱠᱩ ᱫᱚ ᱟᱠᱚᱣᱟᱜ ᱜᱮᱠᱚ ᱩᱭᱦᱟᱹᱨᱟ
ᱦᱳᱭ ᱦᱳᱭ ᱢᱟ ᱟᱫᱚ ᱮᱱᱛᱮ ᱢᱟᱱᱮ ᱡᱟᱦᱟᱸ ᱱᱟᱹᱭ ᱫᱟᱜ ᱠᱚᱨᱮ ᱫᱚ ᱦᱟᱸᱜ ᱟᱭᱢᱟ ᱜᱟᱱ ᱦᱚᱲ ᱜᱮᱠᱚ ᱤᱭᱟᱹᱜ ᱠᱟᱱᱟ ᱥᱮ
ᱦᱳᱭ ᱦᱳᱭ
ᱛᱩᱯᱩᱜ ᱠᱟᱱᱟ ᱠᱚ ᱟᱨᱚ ᱱᱟᱱᱟ ᱦᱩᱱᱟᱹᱨ ᱮᱫᱟᱠᱚ ᱟᱨ ᱚᱱᱟ ᱢᱮᱱᱫᱟᱞᱤᱧ ᱚᱱᱟ ᱱᱟᱹᱭ ᱫᱟᱜ ᱥᱟᱶ ᱫᱚ ᱠᱟᱹᱴᱤᱡ ᱵᱟᱭ ᱢᱮᱥᱟ ᱞᱮᱱᱠᱷᱟᱱ ᱱᱟᱯᱟᱭ ᱠᱚᱜᱼᱟ ᱟᱨ ᱚᱱᱟ ᱥᱟᱶ ᱛᱮ ᱚᱱᱟ ᱠᱷᱮᱛ ᱵᱟᱹᱫᱽ ᱥᱮᱫ ᱦᱚᱸ ᱵᱟᱝ ᱪᱟᱞᱟᱣ ᱞᱮᱱᱠᱷᱟᱡ ᱟᱹᱰᱤ ᱱᱟᱯᱟᱭ ᱠᱚᱜᱼᱟ ᱪᱟᱥᱵᱟᱥ ᱦᱩᱲᱩ ᱦᱤᱱᱟ ᱱᱤᱭᱟᱹ ᱵᱚᱱ ᱟᱨᱡᱟᱣᱮᱫᱼᱟ
ᱦᱳᱭ ᱦᱳᱭ ᱦᱳᱭ ᱜᱚᱝᱠᱮ ᱟᱨ ᱡᱚᱛᱚ ᱦᱚᱲ ᱟᱵᱚ ᱟᱯᱱᱟᱨ ᱠᱚᱢᱟ ᱨᱮᱸᱜᱮᱡ ᱦᱚᱲ ᱡᱚᱛᱚ ᱦᱚᱲᱟᱜ ᱚᱱᱠᱟ